ᱦᱮ᱾
ᱦᱮᱞᱳ
ᱦᱮᱸ ᱡᱚᱦᱟᱨ ᱜᱮ ᱨᱚᱲ ᱟᱡᱟᱢᱚᱜ ᱠᱟᱱᱟ ᱥᱮ ᱠᱞᱤᱭᱟᱨ ᱧᱚᱜ᱾
ᱦᱮᱸ ᱡᱚᱦᱟᱨ ᱜᱤ ᱟᱸᱡᱚᱢᱚᱜ ᱠᱟᱱᱟ ᱪᱚᱝ?
ᱟᱪᱪᱷᱟ ᱟᱪᱪᱷᱟ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮᱭᱟ ᱟᱯᱮᱜ ᱜᱮ ᱪᱮᱫ ᱞᱮᱠᱟ?
ᱦᱮᱸ ᱟᱞᱮ ᱦᱚᱸ ᱱᱤᱭᱟᱹ ᱜᱷᱟᱹᱲᱤ ᱞᱮᱠᱟ ᱫᱚ ᱱᱟᱯᱟᱭ ᱜᱮ ᱢᱮᱱᱟᱜ ᱞᱮᱭᱟ ᱦᱟᱸᱜ᱾
ᱦᱩᱸ ᱟᱨ ᱪᱮᱫ ᱠᱚᱯᱮ ᱪᱤᱠᱟ ᱵᱟᱲᱟᱭᱮᱫᱟ ᱱᱤᱛᱚᱜ ᱫᱚ ᱱᱟᱦᱟᱸᱜ?
ᱱᱤᱛᱚᱜ ᱫᱚ ᱱᱤᱭᱟᱹ ᱜᱷᱟᱹᱲᱤᱡ ᱫᱚ ᱪᱟᱥ ᱠᱟᱹᱢᱤ ᱪᱟᱞᱟᱜ ᱠᱟᱱᱟ ᱛᱚ ᱱᱤᱛᱚᱜ ᱫᱚ ᱵᱟᱹᱛ ᱵᱟᱹᱭᱦᱟᱲ ᱜᱮ ᱠᱟᱹᱢᱤ ᱠᱚᱫᱚ ᱦᱩᱭᱩᱜ ᱠᱟᱱᱟ᱾
ᱦᱩᱸ ᱚ ᱛᱮᱦᱮᱧ ᱫᱚ ᱵᱟᱯᱮ ᱥᱮᱱᱟ ᱛᱚᱵᱮ?
ᱛᱤᱦᱤᱧ ᱥᱮᱱ ᱦᱮᱸ ᱥᱮᱱ ᱠᱟᱛᱮᱜ ᱦᱮᱡ ᱦᱩᱭ ᱠᱟᱱᱟ ᱫᱚ᱾
ᱚ᱾
ᱪᱮᱫ ᱠᱚ ᱢᱮᱛᱟᱜ ᱠᱟᱱ ᱤᱭᱟᱹ ᱟᱯᱮ ᱫᱚ ᱢᱟᱱᱮ ᱱᱤᱡᱮᱨᱟᱜ ᱫᱷᱟᱱ ᱠᱷᱮᱛᱨᱮ ᱤᱭᱟᱹ ᱟᱯᱮ ᱟᱯᱮ ᱢᱚᱛᱚᱡ ᱛᱮᱜᱮ ᱯᱮ ᱨᱚᱦᱚᱭ ᱜᱮᱭᱟ ᱥᱮ ᱦᱚᱲ ᱠᱚᱛᱮ ᱠᱚ ᱜᱚᱲᱚᱜᱼᱟ?
ᱵᱟᱝᱟ ᱵᱟᱝ ᱵᱟᱞᱮ ᱜᱚᱲᱚᱜ ᱜᱮᱭᱟ ᱱᱤᱡᱮ ᱛᱮᱜᱮ ᱞᱮ ᱨᱚᱦᱚᱭ ᱜᱮᱭᱟ ᱵᱟᱞᱮ ᱠᱟᱹᱢᱤ ᱦᱚᱲ ᱫᱚ ᱵᱟᱞᱮ ᱞᱟᱜᱟᱣ ᱠᱚ ᱜᱮᱭᱟ᱾
ᱟᱪᱪᱷᱟ᱾
ᱟᱯᱮ ᱫᱚ ᱨᱚᱦᱚᱭ ᱠᱚᱫᱚ ᱯᱮ ᱯᱩᱨᱟᱹᱣ ᱵᱟᱲᱟ ᱠᱮᱫᱭᱟ ᱯᱮ ᱥᱮ?
ᱦᱮᱸ ᱯᱩᱨᱟᱹᱣ ᱵᱟᱲᱟ ᱠᱮᱜᱼᱟ ᱞᱮ ᱟᱞᱮᱥᱮᱫ ᱫᱚ ᱱᱤᱛᱚᱜ ᱫᱚ ᱤᱭᱟᱹ ᱚᱱᱟ ᱥᱟᱦᱟᱨ ᱮᱢ ᱠᱚᱨᱮᱱᱟᱜ ᱠᱟᱹᱢᱤ ᱪᱟᱞᱟᱜ ᱠᱟᱱᱟ ᱦᱟᱸᱜ᱾
ᱟᱪᱪᱷᱟ ᱟᱪᱪᱷᱟ᱾
ᱦᱮᱸ ᱾
ᱟᱯᱮ ᱥᱮᱫ ᱫᱚ ᱫᱟᱜ ᱨᱮᱱᱟᱜ ᱵᱮᱵᱚᱥᱛᱷᱟ ᱫᱚ ᱱᱟᱯᱟᱭ ᱵᱟᱲᱟ ᱜᱮᱭᱟ ᱡᱟᱹᱱᱤᱡ ᱠᱷᱟᱱ ᱪᱚᱝ?
ᱦᱮᱸ ᱱᱟᱯᱟᱭ ᱜᱮᱭᱟ ᱟᱹ ᱟᱨ ᱫᱟᱜ ᱡᱟᱹᱲᱤ ᱠᱚᱦᱚᱸ ᱠᱟᱹᱴᱤᱡ ᱢᱚᱸᱡᱽ ᱱᱟᱯᱟᱭ ᱜᱮ ᱦᱩᱭ ᱞᱮᱱᱟ ᱱᱤᱭᱟᱹ ᱱᱤᱭᱟᱹ ᱦᱟᱹᱞᱤ ᱫᱚ ᱵᱟᱝ ᱚᱱᱟ ᱤᱭᱟᱹᱛᱮ ᱞᱟᱦᱟ ᱨᱮᱜᱮ ᱱᱟᱦᱟᱸᱜ ᱨᱚᱦᱚᱭ ᱠᱚᱫᱞᱮ ᱥᱟᱹᱛ ᱵᱟᱲᱟ ᱠᱮᱫᱟ᱾
ᱚ᱾ ᱟᱫᱚ ᱟᱞᱮ ᱥᱮᱫ ᱫᱚ ᱥᱮᱨᱢᱟ ᱡᱟᱹᱲᱤ ᱵᱷᱚᱨᱥᱟ ᱜᱮᱛᱚ ᱟᱨ ᱥᱮᱨᱢᱟ ᱡᱟᱹᱲᱤ ᱵᱟᱠᱷᱟᱱ ᱫᱚ ᱵᱟᱞᱮ ᱪᱟᱥ ᱫᱟᱲᱮᱭᱟᱜᱼᱟ, ᱚᱱᱠᱟ ᱱᱟᱹᱭ ᱜᱟᱰᱟ ᱦᱚᱸ ᱵᱟᱹᱱᱩᱜᱼᱟ᱾ ᱟᱨ ᱚᱱᱠᱟ ᱵᱟᱸᱫᱷ ᱯᱩᱠᱷᱨᱤ ᱦᱚᱸ ᱵᱟᱹᱱᱩᱜᱼᱟ ᱠᱷᱟᱱ ᱫᱚ ᱥᱮᱨᱢᱟ ᱡᱟᱹᱲᱤ ᱛᱮᱜᱮ ᱛᱟᱸᱜᱤ ᱨᱮᱞᱮ ᱛᱟᱦᱮᱸᱱᱟ᱾ ᱚᱱᱟ ᱛᱮ ᱛᱟᱭᱱᱚᱢ ᱧᱚᱜ
ᱟᱯᱮ ᱫᱚ ᱚᱠᱟ ᱫᱤᱥᱚᱢ ᱠᱷᱚᱡᱽ ᱯᱮ ᱞᱟᱹᱭ ᱫᱟ?
ᱟᱞᱮ ᱛᱚ ᱫᱤᱥᱚᱢ ᱫᱚ ᱵᱟᱸᱠᱩᱲᱟ ᱡᱮᱞᱟ᱾
ᱚ᱾
ᱟᱯᱮ ᱫᱚ?
ᱟᱞᱮ ᱫᱚ ᱩᱛᱛᱚᱨᱫᱤᱱᱟᱡᱯᱩᱨ᱾
ᱚ ᱛᱟᱦᱚᱞᱮ ᱟᱯᱮ ᱥᱮᱫ ᱫᱚ ᱦᱚᱭᱛᱳ ᱞᱚᱜᱚᱱ ᱧᱚᱜ-ᱮ ᱫᱟᱜ ᱠᱟᱫᱟ?
ᱦᱮᱸ ᱦᱮᱸ ᱦᱮᱸ ᱠᱷᱟᱡ ᱫᱚ᱾
ᱡᱟᱹᱥᱛᱤ ᱢᱟᱱᱮ ᱟᱹᱰᱤ ᱟᱭᱢᱟ ᱦᱩᱲᱩ ᱫᱚ ᱵᱟᱞᱮ ᱪᱟᱥ ᱜᱮᱭᱟ ᱥᱮ ᱚᱱᱟ ᱤᱭᱟᱹᱛᱮ ᱞᱚᱜᱚᱱ ᱧᱚᱜ ᱜᱮᱭᱟ ᱦᱟᱸᱜ ᱨᱚᱦᱚᱭ ᱠᱚᱫᱚ ᱪᱟᱵᱟ ᱧᱚᱜ ᱮᱱ ᱛᱟᱞᱮᱭᱟ᱾
ᱚ ᱛᱟᱦᱞᱮ ᱟᱯᱮ ᱥᱮᱫ ᱫᱚ ᱦᱩᱲᱩ ᱵᱮᱜᱚᱨ ᱟᱨᱦᱚ ᱡᱟᱦᱟᱸᱱᱟᱜ ᱯᱮ ᱪᱟᱥ ᱜᱮᱛᱮ ᱦᱩᱲᱩ ᱨᱚᱦᱚᱭ ᱦᱩᱭ ᱥᱟᱹᱛ
ᱦᱮᱸ ᱟᱞᱮ ᱱᱚᱛᱮ ᱢᱟ ᱤᱭᱟᱹᱞᱮ ᱪᱟᱥ ᱜᱮ ᱪᱮᱫ ᱠᱚ ᱢᱮᱛᱟᱜ ᱠᱟᱱᱟ ᱪᱟ ᱾
ᱚ-ᱚ᱾ ᱢᱟᱱᱮ ᱪᱟ ᱫᱚ ᱟᱯᱮ ᱱᱤᱡᱥᱥᱚ ᱪᱟ ᱛᱟᱯᱮ ᱥᱮ ᱠᱟᱹᱢᱤᱱ ᱞᱮᱠᱟ ᱛᱮᱯᱮ ᱠᱟᱹᱢᱤᱭᱟ?
ᱩᱸ ᱠᱟᱹᱢᱤ ᱦᱚᱞᱮ ᱠᱟᱹᱢᱤᱭᱟ ᱟᱨ ᱱᱤᱡᱮ ᱦᱚᱞᱮ ᱨᱚᱦᱚᱭᱟ ᱵᱟᱱᱟᱨ ᱜᱮ᱾ ᱠᱟᱹᱢᱤ ᱠᱟᱹᱢᱤ ᱫᱚ ᱚᱱᱮ ᱞᱟᱹᱴᱩ ᱞᱟᱹᱴᱩ ᱠᱳᱢᱯᱟᱱᱤ ᱵᱟᱜᱟᱱ ᱠᱚ ᱵᱟᱝ ᱛᱟᱦᱮᱸᱱ ᱜᱮᱭᱟ? ᱟᱫᱚ ᱦᱮᱸ ᱟᱸᱡᱚᱢ ᱠᱟᱜ ᱜᱮᱭᱟᱯᱮ ᱯᱟᱥᱮᱡ ᱚᱱᱟ ᱠᱚᱢ ᱯᱟᱱᱤ ᱵᱟᱜᱟᱱ ᱨᱮ ᱱᱟᱦᱟᱸᱜ ᱤᱭᱟᱹ ᱠᱚ ᱠᱟᱹᱢᱤᱭᱟ ᱤᱭᱟᱹ ᱞᱮᱵᱟᱨ ᱞᱮᱠᱟᱛᱮ᱾ ᱟᱨ ᱤᱭᱟᱹ ᱟᱨ ᱚᱲᱟᱜ ᱨᱮᱦᱚᱸ ᱱᱤᱡᱮᱨᱟᱜ ᱦᱚᱸ ᱪᱟ, ᱪᱟ ᱫᱟᱨᱮ ᱠᱚᱫᱚ ᱵᱟᱜᱟᱱ ᱢᱮᱱᱟᱜ ᱜᱮᱭᱟ ᱱᱟᱦᱟᱸᱜ᱾ ᱚᱱᱟ ᱨᱮᱦᱚᱸ ᱤᱭᱟᱹ ᱫᱮᱠᱷᱥᱚᱱ ᱦᱩᱭᱩᱜ ᱠᱟᱱᱟ ᱵᱟᱱᱟᱨ ᱜᱮ᱾
ᱚ ᱟᱯᱮ ᱚᱲᱟᱜ ᱨᱮᱱᱟᱜ ᱪᱟ ᱫᱚ ᱚᱱᱟ ᱫᱚ ᱵᱟᱹᱱᱤᱡᱽ ᱵᱮᱯᱟᱨ ᱨᱮᱯᱮ ᱤᱭᱟᱹᱭ ᱜᱮᱭᱟ ᱥᱮ ᱚᱲᱟᱜ ᱥᱩᱢᱩᱝ ᱜᱮ?
ᱚ ᱵᱟᱝ ᱵᱟᱝ ᱵᱟᱱᱤᱡᱽ ᱤᱭᱟᱹ ᱠᱟᱨᱠᱷᱟᱱᱟ ᱛᱟᱦᱮᱱ ᱠᱟᱱᱟ ᱡᱟᱦᱟᱸᱴᱟᱜ ᱯᱷᱮᱠᱴᱨᱤ ᱵᱚᱱ ᱢᱮᱛᱟᱜ ᱠᱟᱱᱟ ᱾ ᱯᱟᱹᱛᱤ ᱠᱚ ᱥᱤᱫ ᱠᱟᱛᱮ ᱱᱟᱜ ᱼᱼ ᱯᱟᱹᱭᱠᱟᱹᱨ ᱴᱷᱮᱡ ᱟᱠᱷᱨᱤᱧ ᱦᱩᱭᱩᱜ ᱠᱟᱱᱟ ᱟᱨ ᱯᱟᱹᱭᱠᱟᱹᱨ ᱫᱚ ᱚᱸᱰᱮ ᱠᱚ ᱤᱫᱤᱭᱟ ᱯᱷᱮᱠᱴᱨᱤ ᱾ ᱦᱩᱸ ᱾
ᱪᱟ ᱵᱮᱱᱟᱣ ᱨᱮᱱᱟᱜ ᱯᱨᱚᱥᱮᱥᱤᱝ ᱫᱚ ᱚᱠᱟ ᱢᱟᱱᱮ ᱯᱳᱭᱞᱳ ᱚᱠᱟ ᱞᱮᱠᱟ ᱠᱟᱛᱮ ᱠᱷᱚᱱ ᱦᱳᱭ ᱾
ᱪᱟ ᱫᱚ ᱱᱟᱜ ᱫᱟᱹᱨᱤ ᱨᱮ ᱚᱠᱟ ᱴᱟᱜ ᱪᱟ ᱫᱟᱹᱨᱤ ᱠᱷᱚᱡ ᱨᱚᱦᱚᱭ ᱠᱮᱫᱟ ᱥᱟᱨᱤ᱾ ᱨᱚᱦᱚᱭ ᱫᱚ ᱵᱟᱝ ᱢᱟᱱᱮ ᱫᱟᱨᱤ ᱠᱷᱚᱡ ᱱᱟᱦᱟᱜ ᱪᱟ ᱯᱟᱹᱛᱤ ᱥᱤᱫ ᱠᱟᱛᱮᱜ ᱚᱱᱟ ᱫᱚ ᱤᱭᱟᱹ ᱜᱟᱹᱰᱤ ᱠᱟᱛᱮᱜ ᱮ ᱥᱚᱝ ᱞᱟᱦᱟᱭ ᱟᱠᱚ ᱛᱤᱱᱟᱹᱜ ᱜᱟᱱ ᱦᱩᱭᱩᱜ ᱠᱟᱱᱟ ᱵᱟᱝ ᱦᱩᱭᱩᱜ ᱠᱟᱱᱟ ᱟᱨ ᱜᱟᱹᱰᱤ ᱛᱮᱠᱚ ᱤᱫᱤᱭᱟ ᱱᱟᱦᱟᱸᱜ ᱦᱮᱸ ᱜᱟᱹᱰᱤ ᱜᱟᱸᱰᱤᱛᱮ ᱯᱷᱮᱠᱴᱨᱤ ᱨᱮᱠᱚ ᱤᱫᱤ ᱠᱮᱫᱟ ᱯᱷᱮᱠᱴᱨᱤ ᱨᱮ ᱤᱫᱤ ᱠᱟᱛᱮᱫ ᱚᱸᱰᱮ ᱟᱨ ᱢᱤᱫ ᱫᱷᱟᱣ ᱠᱚ ᱥᱚᱝᱼᱟ ᱾ ᱤᱭᱟᱹ ᱯᱟᱹᱛᱤ ᱜᱟᱹᱰᱤ ᱠᱷᱚᱡ ᱠᱷᱚᱡ ᱯᱟᱹᱛᱤ ᱠᱚ ᱥᱚᱝᱟ ᱾ ᱛᱤᱱᱟᱹᱜ ᱜᱟᱱ ᱦᱩᱭᱩᱜ ᱠᱟᱱᱟ? ᱛᱟᱨᱯᱚᱨᱮ ᱚᱱᱟ ᱥᱚᱝ ᱠᱟᱛᱮᱜ ᱤᱭᱟᱹ ᱥᱚᱝ ᱠᱟᱛᱮᱜ ᱚᱸᱰᱮ ᱜᱤ ᱚᱱᱟ ᱯᱟᱹᱛᱤ ᱢᱟᱱᱮ ᱯᱷᱮᱠᱴᱨᱤ ᱨᱮ ᱚᱱᱟ ᱯᱟᱹᱛᱤ ᱠᱩ ᱤᱭᱟᱹᱭᱟ ᱟᱴᱮᱫᱟ ᱾ ᱟᱨ ᱠᱚ ᱵᱟᱪᱷᱟᱣᱟ ᱚᱱᱟ ᱯᱟᱹᱛᱤ ᱨᱮᱦᱚᱸ ᱟᱭᱢᱟ ᱠᱤᱪᱷᱩ ᱤᱭᱟᱹ ᱛᱟᱦᱮᱸ ᱫᱟᱲᱮᱭᱟᱜᱼᱟ ᱥᱮ ᱾ ᱵᱟᱪᱷᱟᱣ ᱟᱠᱚ ᱡᱟᱹᱵᱽᱨᱟᱹ ᱠᱚ ᱥᱮ ᱢᱟᱹᱭᱞᱟᱹ ᱠᱚ ᱡᱟᱦᱟᱱᱟᱜ ᱢᱮᱱᱟᱜ ᱠᱷᱟᱡ ᱚᱱᱟ ᱠᱚᱠᱚ ᱵᱟᱪᱷᱟᱣᱟ᱾ ᱟᱨ ᱚᱱᱟ ᱠᱟᱛᱮᱫ ᱱᱟᱦᱟᱸᱜ ᱤᱭᱟᱹ ᱨᱚᱦᱚᱲ ᱟᱠᱠᱩ ᱛᱟᱨᱯᱚᱨᱮ ᱢᱮᱥᱤᱱ ᱜᱤ ᱚᱱᱠᱟ ᱢᱮᱱᱟᱜ ᱟᱥᱮ᱾ ᱡᱚᱛᱚ ᱨᱮᱱᱟᱜ ᱜᱮ ᱢᱮᱥᱤᱱ ᱢᱮᱱᱟᱜᱼᱟ ᱨᱚᱦᱚᱲ ᱟᱠᱩ ᱨᱚᱦᱚᱲᱚᱜᱼᱟ ᱡᱚᱠᱷᱚᱱ ᱦᱟᱸᱜ ᱛᱟᱨᱯᱚᱨᱮ ᱫᱚ ᱤᱭᱟᱹ ᱠᱩ ᱮ ᱤᱭᱟᱹ ᱪᱮᱫ ᱠᱚ ᱢᱮᱛᱟᱜᱼᱟ ᱤᱭᱟᱹ ᱜᱮᱡᱮᱨᱟᱠᱩ ᱢᱮᱥᱤᱱ ᱛᱮᱜᱮ ᱾
ᱜᱮᱡᱮᱨ ᱠᱟᱛᱮᱜ ᱱᱟᱦᱟᱸᱜ ᱠᱟᱹᱴᱤᱡ ᱠᱟᱹᱴᱤᱡ ᱤᱭᱟᱹᱜᱼᱟ ᱡᱟᱦᱟᱸ ᱫᱚ ᱯᱮᱠᱮᱴ ᱨᱮ ᱛᱟᱦᱮᱱ ᱠᱟᱱᱟ ᱚᱱᱮ ᱚᱝᱠᱟ ᱾
ᱢᱟᱱᱮ ᱪᱟᱫᱚ ᱪᱟᱥ ᱥᱟᱠᱟᱢ ᱥᱮ ᱚᱱᱟ ᱪᱟ ᱟᱨ ᱡᱟᱦᱱᱟᱜ ᱚᱱᱠᱟ ᱡᱚᱜᱼᱟ ᱾
ᱥᱟᱠᱟᱢᱛᱮᱜ ᱡᱚ ᱦᱚᱸ ᱡᱚᱜ ᱜᱮᱭᱟ ᱟᱫᱚ ᱚᱱᱟ ᱡᱚ ᱫᱚ ᱠᱳᱱᱳ ᱠᱟᱹᱢᱤ ᱨᱮᱜᱮ ᱵᱟᱝ ᱞᱟᱜᱟᱜᱼᱟ ᱾
ᱦᱮᱸ ᱾
ᱟᱪᱪᱪᱟ ᱪᱟ ᱠᱷᱚᱱ ᱜᱮ ᱠᱚᱯᱷᱤ ᱦᱩᱭᱩᱜᱼᱟ ᱥᱮ ᱠᱚᱯᱷᱤ ᱟᱞᱟᱫᱟ ᱪᱟ ᱟᱞᱟᱫᱟ?
ᱠᱚᱯᱷᱤ ᱫᱚ ᱟᱞᱟᱫᱟ ᱜᱮᱭᱟ ᱟᱨ ᱪᱟ ᱟᱞᱟᱫᱟ ᱾
ᱠᱚᱯᱷᱤ ᱫᱚ ᱱᱟᱦᱟᱸᱜ ᱚᱱᱛᱮ ᱠᱮᱨᱚᱞ ᱠᱚ ᱠᱮᱨᱚᱞᱟ ᱛᱟᱢᱤᱞᱱᱟᱲᱩ ᱚᱱᱛᱮ ᱨᱮᱠᱚ ᱪᱟᱥᱫᱟ ᱤᱭᱟᱹ ᱠᱚᱯᱷᱤ ᱨᱮᱱᱟᱜ ᱫᱚ ᱫᱟᱨᱮ ᱢᱮᱱᱟᱜᱼᱟ ᱪᱟ ᱫᱚ ᱪᱮᱫᱠᱟ ᱠᱟᱹᱴᱤᱡ ᱜᱮᱭᱟ ᱾ ᱫᱟᱨᱤ ᱦᱟᱝ ᱟᱨ ᱠᱚᱤᱷᱤ ᱫᱚ ᱚᱱᱠᱟ ᱛᱷᱲᱟ ᱞᱟᱹᱴᱩ ᱧᱚᱜ ᱜᱮ ᱫᱟᱨᱤ ᱛᱟᱦᱮᱱᱟ ᱟᱨ ᱤᱭᱟᱹ ᱤᱭᱟᱹ ᱵᱚᱱ ᱧᱮᱞ ᱠᱟᱫᱟ ᱪᱮᱫ ᱠᱚ ᱢᱮᱛᱟᱜ ᱠᱟᱱ ᱟ ᱤᱭᱟᱹ ᱦᱟᱸᱯᱟᱭ ᱛᱩᱫ ᱠᱚ ᱢᱮᱛᱟᱼᱟ ᱛᱩᱫ ᱟᱨᱟᱜ ᱜᱮ ᱟᱨᱟᱜ ᱜᱮ ᱵᱤᱞᱤᱜᱼᱟ ᱛᱩᱫ ᱚᱱᱮ ᱚᱱᱠᱟ ᱠᱟᱹᱴᱤᱡ ᱠᱟᱹᱴᱤᱡ ᱛᱟᱦᱮᱱᱟ ᱚᱱᱟ ᱫᱚ ᱾ ᱢᱟᱱᱮ ᱠᱟᱹᱴᱤᱡ ᱠᱟᱹᱴᱤᱡ ᱫᱟᱱᱟ ᱛᱟᱦᱮᱱᱟ ᱚᱱᱟᱜᱮ ᱚᱱᱟ ᱦᱚᱸ ᱚᱱᱠᱟᱜᱮ ᱪᱮᱫ ᱠᱚ ᱢᱮᱛᱟᱜ ᱠᱟᱱ ᱤᱭᱟᱹ ᱪᱟ ᱞᱮᱠᱟᱜᱮ ᱚᱱᱟ ᱦᱚᱸ ᱯᱷᱮᱠᱴᱨᱤ ᱠᱚ ᱤᱫᱤᱭᱟ᱾ ᱢᱟᱱᱮ ᱢᱳᱵᱟᱭᱤᱞ ᱠᱚᱨᱮᱞᱮ ᱧᱮᱞ ᱵᱟᱲᱟᱣ ᱠᱟᱫᱟ ᱩᱱᱟᱹᱜ ᱢᱚᱸᱡᱽᱛᱮ ᱫᱚ ᱵᱟᱞᱮ ᱵᱟᱰᱟᱭᱟ ᱚᱱᱟ ᱦᱚᱸᱠᱚ ᱨᱚᱦᱚᱲ ᱠᱮᱛᱮᱫ ᱜᱮᱠᱚ ᱜᱮᱡᱮᱨᱟ ᱛᱟᱨᱯᱚᱨᱮ ᱱᱟᱦᱟᱜ ᱯᱟᱣᱰᱟᱨ ᱫᱚ ᱵᱮᱱᱟᱜ ᱠᱟᱱᱟ ᱾ ᱟᱨ ᱱᱚᱣᱟ ᱪᱟ ᱫᱚ ᱵᱟᱹᱠᱩ ᱜᱮᱡᱮᱨ ᱩᱛᱟᱹᱨᱟ ᱢᱟᱱᱮ ᱤᱭᱟᱹ ᱠᱷᱟᱹᱞᱤ ᱠᱩ ᱫᱟᱨ ᱫᱟᱨᱟᱭᱠᱚ ᱫᱚᱦᱚᱭᱟ ᱢᱟᱱᱮ ᱤᱭᱟᱹ ᱫᱟᱱᱟ ᱫᱟᱱᱟ ᱜᱤ ᱟᱨ ᱠᱚᱯᱷᱤ ᱫᱚ ᱯᱩᱨᱟᱹ ᱠᱚ ᱜᱮᱡᱮᱨ ᱩᱛᱟᱹᱨᱟ ᱪᱮᱫ ᱞᱮᱠᱟ ᱯᱟᱣᱰᱟᱨ ᱛᱟᱦᱮᱱ ᱠᱟᱱ, ᱚᱱᱮ ᱚᱱᱠᱟ ᱠᱚᱯᱷᱤ ᱫᱟᱨᱤ ᱡᱩᱫᱟᱹ ᱜᱮᱭᱟ, ᱪᱟ ᱫᱟᱨᱤ ᱫᱚ ᱡᱩᱫᱟᱹ ᱜᱮᱭᱟ, ᱠᱚᱯᱷᱤ ᱫᱚ ᱱᱚᱛᱮ ᱫᱚ ᱵᱟᱝ ᱦᱩᱭᱩᱜᱼᱟ ᱾ ᱜᱮᱭᱟᱢ ᱢᱟᱱᱮ ᱦᱩᱭ ᱜᱤ ᱵᱟᱝ ᱦᱩᱭᱩᱜ ᱜᱮᱭᱟ ᱤᱭᱟᱹ ᱥᱮᱫ ᱦᱩᱭᱩᱜ-ᱟ ᱚᱱᱛᱮ ᱠᱮᱨᱟᱞᱟ ᱛᱟᱢᱤᱞᱱᱟᱲᱩ ᱚᱱᱟ ᱠᱚᱨᱮ
ᱟᱪᱪᱷᱟ, ᱪᱟ ᱢᱟᱱᱮ ᱪᱟ ᱪᱟᱥ ᱠᱚᱨᱛᱮ ᱜᱮᱞᱮ ᱪᱟ ᱫᱟᱨᱤ ᱱᱚᱝᱠᱟ ᱞᱮᱠᱟᱜᱮ ᱡᱮᱢᱚᱱ ᱦᱩᱲᱩ ᱵᱚᱱ ᱪᱟᱥ ᱛᱟᱵᱚ ᱥᱚᱢᱚᱭ ᱥᱚᱢᱚᱭ ᱨᱟᱱ ᱮᱢ ᱞᱟᱜᱟᱜᱼᱟ ᱫᱟᱜ ᱮᱢ ᱞᱟᱜᱟᱜᱼᱟ ᱚᱱᱠᱟ ᱥᱮ
ᱦᱮᱸ ᱤᱭᱟᱹ ᱦᱩᱲᱩ ᱠᱷᱚᱡ ᱫᱚ ᱪᱟ ᱫᱚ ᱰᱷᱤᱨ ᱜᱤ ᱡᱚᱛᱚᱱ ᱦᱩᱭᱩᱜ ᱠᱟᱱᱟ, ᱪᱮᱫᱟᱜ ᱡᱮ ᱪᱟ ᱫᱟᱨᱤ ᱠᱚᱫᱚ ᱢᱤᱫ ᱜᱷᱟᱹᱲᱤᱡ ᱛᱮ ᱛᱤᱡᱩ ᱠᱚᱠᱚ ᱞᱟᱜᱟᱜᱼᱟ ᱥᱮ ᱪᱟ ᱫᱟᱨᱤ ᱨᱮᱫᱚ ᱟᱨ ᱛᱤᱡᱩ ᱠᱚ ᱞᱟᱜᱟᱣ ᱞᱮᱱᱠᱷᱟᱱ ᱥᱟᱠᱟᱢ ᱢᱤᱫ ᱢᱤᱫᱠᱟᱴᱮᱡ ᱠᱩ ᱡᱚᱢ ᱪᱟᱵᱟᱭᱟ ᱛᱚ ᱥᱟᱠᱟᱢ ᱜᱤ ᱡᱚᱠᱷᱚᱱ ᱵᱟᱝ ᱛᱟᱦᱮᱱ ᱠᱷᱟᱡ ᱛᱚᱵᱮ ᱪᱟ ᱢᱟ ᱵᱟᱝ ᱦᱩᱭᱩᱜᱼᱟ ᱦᱟᱸᱜ ᱪᱮᱫ ᱦᱮᱸ ᱪᱟ ᱫᱚ ᱥᱟᱠᱟᱢ ᱜᱮ ᱞᱟᱜᱟᱜ ᱠᱟᱱᱟ ᱥᱮ ᱥᱟᱠᱟᱢ ᱨᱮᱜᱮ ᱱᱟᱜ ᱥᱟᱠᱟᱢ ᱛᱮᱜᱮ ᱱᱟᱦᱟᱜ ᱚᱱᱟ ᱪᱟ ᱯᱟᱹᱛᱤ ᱫᱚᱠᱚ ᱵᱮᱱᱟᱣ ᱫᱟ ᱚᱱᱟᱛᱮ ᱤᱭᱟᱹ ᱥᱟᱠᱟᱢ ᱠᱚ ᱥᱮ ᱫᱟᱹᱨᱤ ᱦᱚᱸ ᱟᱹᱰᱤ ᱟᱸᱴ ᱜᱮ ᱡᱚᱛᱚᱱ ᱦᱩᱭᱩᱜᱼᱟ, ᱥᱚᱢᱚᱭ ᱢᱚ ᱛᱚ ᱥᱟᱦᱟᱨ ᱠᱩ ᱛᱟᱨᱯᱚᱨᱮ ᱥᱯᱨᱮ ᱥᱯᱨᱮ ᱠᱩ ᱤᱭᱟᱹ ᱞᱟᱜᱟᱣᱟ ᱥᱮ ᱢᱟᱱᱮ ᱞᱤᱠᱩᱤᱰ ᱨᱟᱱ ᱠᱩ ᱡᱟᱦᱟᱸᱴᱟᱜ ᱫᱚ ᱛᱟᱦᱮᱱᱟ, ᱚᱱᱟ ᱠᱩ ᱠᱩ ᱞᱟᱜᱟᱣᱼᱟ ᱟᱹᱰᱤ ᱟᱴᱜᱤ ᱟᱨ ᱟᱹᱰᱤ ᱟᱴᱜᱤ ᱡᱚᱛᱚᱱ ᱦᱩᱭᱩᱜᱼᱟ, ᱥᱚᱢᱚᱭ ᱢᱚᱛᱚ ᱫᱟᱜ ᱮᱢ ᱦᱩᱭᱩᱜᱼᱟ ᱟᱨᱦᱚᱸᱻ ᱤᱭᱟᱹ ᱪᱮᱫ ᱞᱮᱠᱟ ᱥᱚᱢᱟᱱ ᱡᱟᱭᱜᱟ ᱨᱮᱜᱤ ᱦᱚᱸ ᱦᱩᱭᱩᱜ ᱜᱤᱭᱟ ᱟᱨ ᱯᱟᱦᱟᱲ ᱨᱮ ᱪᱮᱫ ᱞᱮᱠᱟ ᱰᱷᱟᱞᱩ ᱜᱤ ᱛᱟᱦᱮᱱ ᱜᱮᱭᱟ ᱦᱟᱝ ᱩᱪᱩ ᱱᱤᱪᱩ ᱚᱱᱠᱟᱱ ᱦᱚᱸ ᱡᱟᱭᱜᱟ ᱛᱟᱦᱮᱱ ᱠᱷᱟᱱ ᱱᱟᱯᱟᱭ ᱜᱮ ᱟᱨ ᱵᱟᱜᱟᱱ ᱛᱟᱞᱟ ᱛᱟᱞᱟ ᱛᱮ ᱚᱱᱟᱛᱮ ᱰᱨᱮᱱ ᱠᱚ ᱞᱟᱭ ᱜᱤᱭᱟ ᱪᱮᱫ ᱡᱮ ᱫᱟᱜ ᱡᱟ ᱛᱮ ᱫᱟᱹᱨᱤ ᱴᱷᱮᱡ ᱵᱟᱝ ᱡᱚᱢᱟᱜ,
ᱡᱚᱠᱷᱚᱱ ᱦᱟᱸᱜ ᱵᱩᱱ ᱫᱟᱜ ᱟᱜ ᱠᱟᱱᱟ ᱛᱚ ᱫᱟᱜ ᱡᱟᱛᱮ ᱚᱱᱟ ᱫᱟᱨᱤ ᱴᱷᱮᱡ ᱪᱮᱫ ᱞᱮᱠᱟ ᱦᱩᱲᱩ ᱨᱮᱫᱚ ᱮᱱ ᱫᱟᱜ ᱨᱮ ᱛᱩᱯᱩ ᱠᱟᱜ ᱞᱟᱜᱟᱜ-ᱟ ᱥᱮ ᱟᱨ ᱦᱮᱸ ᱟᱨ ᱪᱟ ᱫᱚ ᱚᱱᱠᱟ ᱵᱟᱝ ᱡᱟᱛᱮ ᱚᱱᱟ ᱫᱟᱹᱨᱤ ᱵᱩᱴᱟᱹ ᱴᱷᱮᱡ ᱡᱟᱛᱮ ᱫᱟᱜ ᱵᱟᱝ ᱡᱟᱣᱨᱟᱹᱜ ᱚᱱᱟ ᱤᱭᱟᱹᱛᱮ ᱛᱷᱚᱲᱟ ᱤᱭᱟᱹ ᱢᱟᱱᱮ ᱰᱷᱟᱞᱩ ᱵᱷᱟᱵᱮ ᱵᱟᱜᱟᱱ ᱛᱟᱞᱟ ᱛᱟᱞᱟ ᱛᱮ ᱰᱨᱮᱱ ᱠᱚ ᱵᱮᱱᱟᱣᱟ, ᱚᱱᱟ ᱰᱨᱮᱱ ᱛᱮ ᱡᱟᱛᱮ ᱫᱟᱜ ᱦᱟᱸᱜ ᱪᱟᱞᱟᱜᱼᱟ ᱞᱮᱠᱤᱱ ᱛᱟᱦᱚᱸ ᱫᱟᱜ ᱫᱚ ᱞᱟᱜᱟᱣᱟᱼᱜ ᱜᱮᱭᱟ ᱵᱟᱜᱟᱱ ᱨᱮᱫᱚ ᱫᱟᱜ ᱞᱟᱜᱟᱣᱟᱜᱼᱟ ᱠᱷᱟᱹᱞᱤ ᱫᱟᱜ ᱫᱟᱜ ᱡᱟᱛᱮ ᱡᱚᱢ ᱚᱱᱟ ᱡᱚᱢᱟ ᱫᱚ ᱡᱟᱛᱮ ᱵᱟᱝ ᱡᱚᱢᱟᱜ ᱚᱱᱮ ᱚᱱᱠᱟ
ᱟᱪᱪᱷᱟ ᱟᱪᱪᱷᱟ ᱢᱟᱱᱮ ᱪᱟᱥ ᱥᱟᱠᱟᱢ ᱛᱮᱞᱮ ᱪᱟᱥ ᱥᱟᱠᱟᱢ ᱫᱚ ᱚᱱᱠᱟ ᱡᱟᱞᱮ ᱡᱟᱹᱞᱤ ᱥᱟᱠᱟᱢ ᱦᱟᱛᱟᱣ ᱟᱠᱚ ᱥᱮ ᱯᱩᱨᱟᱹ ᱫᱟᱨᱮ ᱨᱮᱱᱟᱜ ᱡᱟᱦᱟᱸ ᱛᱤᱱᱟᱹᱜ ᱥᱟᱠᱟᱢ ᱛᱟᱦᱮᱱ ᱡᱚᱛᱚ ᱠᱚ ᱦᱟᱛᱟᱣᱟ
ᱯᱩᱨᱟᱹ ᱫᱟᱹᱨᱤ ᱨᱮᱱᱟᱜ ᱫᱚ ᱵᱟᱝ ᱤᱭᱟᱹ ᱡᱟᱦᱟᱸ ᱪᱮᱫ ᱞᱮᱠᱟ ᱤᱭᱟᱹ ᱠᱚ ᱵᱟᱝ ᱦᱩᱭᱩᱜ ᱜᱮᱭᱟ ᱩᱞ ᱫᱟᱨᱤ ᱠᱚ ᱡᱚᱠᱷᱚᱱ ᱦᱟᱸᱜ ᱱᱟᱣᱟ ᱱᱟᱣᱟ ᱢᱤᱫᱴᱮᱡ ᱥᱤᱡᱮᱱ ᱛᱟᱦᱮᱱ ᱜᱮ ᱩᱞᱠᱩ ᱦᱟᱸᱜ ᱡᱚ ᱠᱷᱚᱱ ᱧᱩᱨᱦᱟᱹ ᱪᱟᱵᱟᱭᱱᱟ ᱛᱟᱯᱚᱨᱮ ᱱᱟᱣᱟ ᱛᱮ ᱡᱚᱠᱷᱚᱱ ᱦᱟᱸᱜ ᱥᱟᱠᱟᱢᱚᱜᱼᱟ ᱩᱱ ᱡᱚᱠᱷᱚᱱ ᱠᱩᱪᱤ ᱠᱩᱪᱤ ᱵᱟᱝ ᱛᱟᱦᱮᱱ ᱜᱮᱭᱟ ᱱᱟᱣᱟ ᱱᱟᱣᱟ ᱥᱟᱠᱟᱢ ᱚᱱᱠᱟ ᱜᱤ ᱪᱟ ᱨᱮᱱᱟᱜ ᱦᱚᱸ ᱱᱟᱶᱟ ᱱᱟᱶᱟ ᱥᱟ ᱠᱟᱢ ᱡᱚᱠᱷᱚᱱ ᱦᱟᱸᱜ ᱩᱰᱩᱠᱚᱜᱼᱟ ᱚᱱᱟ ᱱᱟᱣᱟᱹ ᱱᱟᱣᱟ ᱥᱟᱠᱟᱢ ᱠᱚᱪᱤ ᱠᱚᱪᱤ ᱥᱟᱠᱟᱢ ᱚᱱᱟ ᱠᱚ ᱥᱤᱛᱟ
ᱚᱸ ᱛᱟᱯᱚᱨᱮ ᱚᱱᱟ ᱠᱷᱚᱱ ᱜᱤ ᱯᱷᱮᱠᱴᱨᱤ ᱪᱟᱞᱟᱣ ᱠᱟᱛᱮ ᱪᱟ ᱵᱮᱱᱟᱜ ᱠᱟᱱᱟ ᱥᱮ
ᱵᱟᱠᱷᱟᱡ ᱫᱚ ᱦᱮᱸ, ᱢᱟᱱᱮᱹ, ᱪᱟ ᱪᱟ ᱫᱟᱨᱮ ᱫᱚ ᱦᱩᱭᱩᱹᱜ ᱠᱟᱱᱟ ᱮᱸᱻ ᱤᱭᱟᱹ ᱪᱮᱫᱹᱞᱮᱠᱟ ᱤᱭᱟᱹ ᱦᱩᱲᱩ ᱨᱮᱱᱟᱜ ᱫᱚ ᱵᱤᱡ ᱵᱤᱡ ᱛᱟᱦᱮᱱ ᱠᱟᱱᱟ ᱢᱟᱱᱮᱹ ᱤᱭᱟᱹ ᱛᱟᱦᱮᱱ ᱠᱟᱱᱟ ᱤᱭᱟᱹ ᱨᱚᱦᱚᱭ ᱞᱟᱦᱟᱨᱮ ᱤᱭᱟᱹ ᱦᱩᱲᱩ ᱨᱮᱱᱟᱜ ᱵᱤᱡ ᱛᱟᱦᱮᱱ ᱠᱟᱱᱟ ᱛᱟᱨᱯᱚᱨᱮ ᱚᱱᱟᱛᱮ ᱦᱟᱸᱜ ᱜᱟᱹᱪᱷᱤ ᱵᱮᱱᱟᱹᱜ ᱠᱟᱱᱟᱹ ᱛᱟᱨᱯᱚᱨ ᱛᱯᱚᱨᱮ ᱵᱩᱱ ᱨᱚᱦᱚᱭ ᱫᱟ ᱵᱟᱝ, ᱟᱸᱫᱚ ᱤᱭᱟᱹ ᱪᱟ ᱫᱚ ᱚᱱᱠᱟ ᱫᱚ ᱵᱟᱝ ᱪᱟ ᱫᱚ ᱪᱮᱫ ᱞᱮᱠᱟ ᱤᱭᱟᱹ ᱟᱸᱜ ᱤᱭᱟᱹ ᱜᱮᱫᱟ ᱵᱟᱦᱟ ᱪᱮᱫ ᱠᱚ ᱢᱮᱛᱟᱜᱼᱟ, ᱳᱭᱟᱹ ᱠᱩᱥᱢᱤ ᱫᱟᱨᱮ ᱨᱮᱱᱟᱜ ᱵᱟᱦᱟ ᱛᱟᱦᱮᱱ ᱜᱮᱤ
ᱦᱮᱸ ᱠᱟᱹᱴᱤᱡ ᱠᱟᱹᱴᱤᱡ ᱡᱟᱝ
ᱦᱮᱸ ᱡᱟᱝ ᱫᱚ ᱵᱟᱝ, ᱢᱟᱱᱮᱹ ᱤᱭᱟᱹ ᱟᱪᱪᱷᱟ ᱠᱩᱥᱢᱤ ᱫᱟᱨᱮ ᱫᱚ ᱵᱟᱝ ᱤᱭᱟᱹ ᱡᱚᱵᱟ ᱵᱟᱦᱟ ᱠᱚ ᱪᱮᱫᱹᱞᱮᱠᱟ ᱦᱟᱸᱜ ᱤᱭᱟᱹ ᱠᱟᱹᱴᱤᱡ ᱠᱟᱹᱴᱤᱡ ᱢᱤᱫᱹᱴᱮᱱ ᱫᱟᱹᱨ ᱠᱷᱚᱡᱜᱮ ᱱᱟᱦᱟᱜ ᱡᱟᱱᱟᱢᱚᱹᱜ ᱜᱮᱹᱭᱟ ᱦᱟᱝ
ᱦᱮᱸ᱾
ᱦᱮᱸ ᱟᱫᱚ, ᱚᱱᱟ ᱩᱸ ᱠᱟᱹᱴᱤᱡ ᱠᱟᱹᱴᱤᱡ ᱤᱭᱟᱹ ᱢᱤᱫᱹᱴᱮᱱ ᱫᱟᱨᱮ ᱨᱮᱱᱟᱜ ᱠᱟᱹᱴᱤᱡ ᱠᱟᱹᱴᱤᱡ ᱤᱭᱟᱹᱢ ᱤᱫᱤ ᱞᱮᱹᱠᱷᱟᱡ ᱜᱮ ᱱᱟᱦᱟᱜ ᱟᱢ ᱚᱱᱟᱢ ᱨᱚᱦᱚᱸᱭ ᱞᱮᱹᱠᱷᱟᱡ ᱡᱟᱱᱟᱢᱚᱜᱼᱟ᱾ ᱟᱸᱫᱚ ᱚᱱᱠᱟᱹᱜᱮ ᱪᱟ ᱫᱚ ᱢᱤᱫ ᱡᱚᱠᱷᱚᱡ ᱫᱚᱻ ᱢᱟᱱᱮᱹ ᱚᱠᱟ ᱠᱚᱨᱮ ᱪᱚᱝ ᱚᱱᱟ ᱫᱚ ᱪᱟᱨᱟ ᱠᱚ ᱵᱮᱱᱟᱣ ᱮᱫᱟ ᱟᱹᱰᱤ ᱟᱸᱴ ᱠᱚ ᱞᱟᱹᱴᱩ ᱦᱚᱪᱚᱭᱟ ᱫᱟᱨᱤ ᱵᱟᱝ᱾ ᱟᱸᱫᱚ ᱚᱱᱟ ᱠᱷᱚᱡ ᱱᱟᱶᱟ ᱱᱟᱣᱟ ᱤᱭᱟᱹ ᱩᱰᱩᱠᱚᱜᱼᱟ᱾ ᱮᱱ ᱪᱟᱨᱟ ᱩᱰᱩᱠᱚᱜᱼᱟ ᱚᱱᱟ ᱪᱟᱨᱟ ᱜᱮᱠᱚᱸ ᱤᱭᱟᱹᱭᱟ, ᱦᱟᱥᱟ ᱨᱮᱹᱠᱚ ᱨᱚᱦᱚᱭᱼᱟ᱾ ᱢᱤᱫᱹᱴᱮᱱ ᱠᱟ ᱠᱟᱛᱮᱫ ᱰᱟᱹᱨ ᱠᱚ ᱤᱭᱟᱹᱭᱟ ᱟᱨ ᱦᱟᱥᱟ ᱨᱮᱹᱠᱚ ᱨᱚᱦᱚᱭᱟ ᱡᱚᱠᱷᱚᱱ ᱦᱟᱜ ᱚᱱᱟᱨᱮ ᱨᱮᱦᱮᱫᱚᱜᱼᱟ, ᱟᱸᱫᱚ ᱚᱱᱟ ᱫᱚ ᱱᱟᱦᱱᱟᱹᱜ ᱪᱟᱨᱟ ᱵᱮᱱᱟᱣᱱᱟ᱾ ᱚᱱᱟ ᱫᱚ ᱪᱟᱨᱟ ᱦᱩᱭ ᱠᱟᱛᱮ ᱠᱚ
ᱯᱨᱚᱛᱮᱠ ᱥᱮᱨᱢᱟ ᱜᱮ ᱨᱚᱦᱚᱭ ᱦᱩᱭᱩᱜᱼᱟ ᱥᱮ ᱢᱤᱫ ᱫᱷᱟᱣ ᱜᱮ ᱛᱟᱦᱮᱱᱟ?
ᱢᱤᱫ ᱫᱷᱟᱣ ᱨᱮᱹᱜᱮ ᱛᱟᱦᱮᱸ ᱩᱛᱟᱹᱨᱚᱜᱼᱟ᱾ ᱤᱭᱟᱹ ᱞᱟᱭᱤᱯᱷ ᱴᱟᱭᱤᱢ ᱞᱟᱜᱤᱫ᱾
ᱟᱪᱪᱷᱟ᱾
ᱦᱩᱸ᱾
ᱛᱟᱦᱞᱮ ᱟᱸᱯᱮᱭᱟᱜ ᱫᱚ ᱢᱤᱫᱷᱟ ᱨᱮᱜᱮ ᱢᱮᱱᱟᱜᱼᱟ ᱚᱸᱰᱮ ᱠᱷᱚᱱ ᱜᱮ ᱟᱫᱚ ᱥᱮᱨᱢᱟ ᱯᱮ ᱥᱮᱨᱢᱟ ᱯᱮ ᱪᱟᱥ ᱤᱫᱤ ᱜᱮᱻᱭᱟ ᱡᱚᱛᱚᱱ ᱤᱫᱤ ᱜᱮᱭᱟᱯᱮ᱾
ᱢᱟᱱᱮᱹ ᱚᱠᱟ ᱡᱚᱠᱷᱚᱱ ᱫᱚ ᱠᱚᱞᱚᱢ, ᱠᱚᱞᱚᱢ ᱜᱮᱫ ᱠᱚ ᱢᱮᱛᱟᱜ ᱜᱮᱭᱟ ᱠᱚ ᱡᱚ ᱠᱚᱞᱚᱢ ᱥᱮ ᱚᱱᱟᱠᱚ ᱠᱚ ᱢᱮᱛᱟᱹᱜ ᱜᱮ ᱡᱮ ᱚᱱᱮ ᱚᱱᱠᱟ ᱫᱟᱨᱤ ᱠᱚ ᱜᱮᱛ-ᱟ᱾ ᱟᱨᱦᱚᱸ ᱫᱟᱨᱮ, ᱫᱟᱨᱮ ᱯᱩᱨᱟᱹ ᱛᱮᱫᱚ ᱵᱟᱠᱚ ᱜᱮᱛᱟ ᱡᱟᱦᱟᱸ ᱫᱚ ᱮᱞ ᱯᱤ ᱠᱚ ᱢᱮᱛᱟᱜᱼᱟ᱾ ᱮᱸᱫᱽ ᱪᱮᱛᱟᱱ ᱥᱮᱫ ᱠᱚ ᱦᱮᱞᱮᱜᱟ ᱚᱱᱟ ᱥᱟᱠᱟᱢ ᱛᱮ ᱡᱚᱠᱷᱚᱱ ᱦᱟᱸᱜ ᱟᱹᱰᱤ ᱟᱸᱴ ᱯᱩᱨᱟᱹᱴᱚᱜ ᱠᱟᱱᱟ ᱦᱟᱝ ᱛᱮᱭᱟᱨ ᱫᱤᱱ ᱫᱚ ᱟᱹᱰᱤ ᱟᱸᱴ ᱯᱩᱨᱟᱹᱴᱚᱜᱼᱟ ᱩᱱ ᱡᱚᱠᱷᱚᱡ ᱫᱚ ᱨᱮᱭᱟᱲ ᱫᱤᱱ ᱫᱚ ᱡᱟᱹᱥᱛᱤ ᱵᱟᱝ ᱯᱟᱹᱛᱤ ᱜᱮᱭᱟ ᱪᱮᱫᱟᱜ, ᱪᱟᱜ ᱡᱮ ᱮ ᱪᱟᱸᱫᱩ ᱤᱭᱟᱹ ᱦᱚᱸ ᱞᱟᱜᱟᱜᱼᱟ ᱥᱮ᱾ ᱥᱤᱛᱩᱝ ᱦᱚᱸ ᱞᱟᱜᱟᱜᱼᱟ ᱯᱟᱹᱛᱤᱜ ᱞᱟᱹᱜᱤᱫ ᱛᱮ ᱴ᱾ᱟᱫᱚ ᱩᱱ ᱡᱚ ᱠᱷᱚᱡ ᱢᱟ ᱵᱟᱭ ᱥᱤᱛᱩᱝ ᱫᱚ, ᱩᱱ ᱡᱚᱠᱷᱚᱡ ᱫᱚ ᱵᱟᱝ ᱯᱟᱹᱛᱤᱜ ᱜᱮᱭᱟ, ᱛᱚ ᱨᱮᱭᱟᱲ ᱫᱤᱱ ᱫᱚ ᱪᱮᱫ ᱠᱚ ᱪᱮᱠᱟᱭᱟ ᱚᱱᱟ ᱫᱟᱨᱤ ᱯᱩᱨᱟᱹᱴ ᱯᱩᱨᱟᱹᱴ ᱥᱟᱠᱟᱢ ᱠᱚ ᱚᱱᱟᱠᱚ ᱦᱮᱞᱮᱜ ᱥᱟᱯᱷᱟᱭᱟ᱾ ᱟᱨ ᱛᱟᱨ ᱯᱚᱨᱮ ᱟᱨᱦᱚᱸ ᱚᱱᱟ ᱨᱮᱭᱟᱲ ᱫᱤᱱ ᱪᱟᱵᱟᱜ ᱛᱮ, ᱛᱷᱚᱲᱟ ᱥᱤᱛᱩᱝ ᱥᱤᱛᱩᱝ ᱫᱤᱱ ᱦᱤᱡᱩᱜ ᱛᱮ ᱦᱟᱸᱜ ᱚᱱᱟ ᱥᱟ ᱠᱟᱢᱫᱚ ᱟᱨᱦᱚᱸ ᱱᱟᱣᱟ ᱛᱮ ᱤᱭᱟᱹᱼᱟ᱾ ᱯᱩᱞᱤ ᱮ ᱯᱚᱭᱮᱱᱴ ᱨᱟᱠᱟᱵᱚᱜᱼᱟ ᱱᱟᱣᱟᱛᱮ᱾ ᱥᱟᱠᱟᱢ ᱨᱟᱠᱟᱵᱚᱜᱼᱟ᱾
ᱛᱟᱦᱞᱮ ᱪᱟ ᱫᱚ ᱚᱠᱟᱴᱟᱜ ᱥᱤᱡᱤᱱ ᱨᱮ ᱪᱟ ᱦᱩᱭᱩᱜ ᱜᱮᱭᱟ ᱢᱟᱱᱮ ᱪᱟ ᱡᱟᱦᱟᱸ ᱥᱟᱠᱟᱢ ᱴᱟ ᱵᱚᱱ ᱦᱮᱡ ᱫᱚ ᱚᱱᱟ ᱫᱚ ᱚᱠᱟ ᱥᱤᱡᱤᱱ?
ᱱᱚᱣᱟ ᱥᱤ ᱱᱚᱜᱼᱚᱭ ᱡᱟᱦᱟᱸ ᱢᱮᱱᱟᱜ ᱵᱚᱱᱟ ᱚᱱᱠᱟ ᱢᱟᱨᱪ, ᱮᱯᱨᱤᱞ, ᱢᱮ, ᱡᱩᱱ, ᱡᱩᱞᱟᱭ᱾ ᱱᱚᱣᱟ ᱢᱟᱥ ᱠᱚᱛᱮ᱾
ᱫᱚ ᱟᱹᱰᱤ ᱟᱸᱴ ᱦᱩᱭᱩᱜᱼᱟ ᱦᱮᱸ᱾
ᱟᱨ ᱵᱟᱠᱷᱟᱱ ᱫᱚ ᱱᱚᱝᱠᱟ ᱫᱚ ᱢᱟᱱᱮ ᱞᱮᱛᱟᱲ ᱫᱚ ᱥᱟᱲᱮ ᱥᱟᱨᱟ ᱵᱚᱪᱷᱚᱨ ᱜᱮ ᱛᱟᱦᱮᱱᱟ ᱚᱝᱠᱟ᱾
ᱦᱮᱸ ᱥᱟᱨᱟ ᱵᱚᱪᱷᱚᱨ ᱱᱚᱝᱠᱟ ᱛᱟᱦᱮᱱᱟ ᱞᱮᱠᱤᱱ ᱚᱱᱮ ᱨᱮᱭᱟᱲ ᱫᱤᱱ ᱞᱤᱧ ᱞᱟᱹᱭ ᱠᱮᱫ ᱡᱮ ᱩᱱ ᱡᱚᱠᱷᱚᱡ ᱫᱚ ᱵᱟᱭ ᱥᱤᱛᱩᱝ ᱟ ᱥᱮ᱾ ᱩᱱ ᱡᱚᱠᱷᱚᱡ ᱫᱚᱠᱚ ᱤᱭᱟᱹᱭᱟ, ᱮᱸᱫᱽ ᱚᱠᱚᱭ ᱫᱚᱠᱚ ᱢᱟᱜ-ᱟ᱾ ᱢᱟᱱᱮ ᱵᱩᱴᱟᱹ ᱛᱮᱫ ᱫᱚ ᱵᱟᱝ ᱠᱷᱟᱹᱞᱤ ᱵᱩᱴᱟᱹ ᱠᱷᱚᱡ ᱪᱮᱛᱟᱱ ᱫᱷᱟᱹᱵᱤᱡ ᱠᱚ ᱢᱟᱜᱟ, ᱛᱟᱨᱯᱚᱨᱮ ᱚᱱᱟ ᱵᱩᱴᱟᱹ ᱠᱷᱚᱡ ᱜᱮ ᱟᱨᱦᱚᱸ ᱡᱟᱱᱟᱢ ᱩᱰᱩᱠᱚᱜᱼᱟ, ᱫᱟᱨᱤ ᱠᱚ ᱟᱨᱦᱚᱸ ᱞᱟᱹᱴᱩᱜ-ᱟ ᱡᱚᱢᱟᱜᱼᱟ᱾ ᱚᱠᱚᱭ ᱫᱚᱠᱚ ᱦᱮᱞᱮᱫᱟ ᱠᱷᱟᱹᱞᱤ ᱥᱟᱠᱟᱢ ᱥᱟᱠᱟᱢ ᱚᱠᱚᱭ ᱫᱚ ᱢᱟᱜᱽ ᱜᱟᱠᱚ᱾ ᱢᱟᱱᱮ ᱟᱨ ᱱᱟᱣᱟ ᱛᱮ ᱫᱟᱨᱤ ᱠᱮᱴᱮᱡᱚᱜᱼᱟ ᱥᱮ ᱢᱟᱜ ᱞᱮᱠᱷᱟᱡ ᱫᱚ᱾ ᱪᱮᱫ ᱞᱮᱠᱟ ᱤᱭᱟᱹ ᱫᱟᱨᱮ ᱠᱚ ᱩᱞ ᱫᱟᱨᱮ ᱠᱚᱵᱩᱱ ᱢᱟᱜᱽ ᱜᱮ ᱟᱨᱦᱚᱸ ᱚᱸᱰᱮ ᱠᱷᱚᱡ ᱜᱮ ᱡᱟᱱᱟᱢᱚᱜᱼᱟ, ᱰᱟᱹᱨ ᱠᱚ ᱚᱱᱮ ᱚᱱᱠᱟ᱾
ᱚ
ᱛᱟᱦᱞᱮ ᱚᱱᱠᱟ ᱠᱟᱛᱮᱜ ᱪᱟ ᱵᱮᱱᱟᱜᱼᱟ ᱵᱟᱝ?
ᱠᱷᱟᱡ ᱫᱚ᱾ ᱟᱯᱮ ᱚᱱᱛᱮ ᱫᱚ ᱦᱩᱲᱩ ᱪᱷᱟᱲᱟ ᱟᱨ ᱪᱮᱫ, ᱪᱮᱫ ᱠᱚᱯᱮ ᱪᱟᱥ ᱵᱟᱲᱟᱭ ᱫᱟ?
ᱟᱞᱮ ᱫᱚ ᱦᱩᱲᱩ ᱪᱷᱟᱲᱟ ᱱᱤᱛᱚᱜ ᱚᱲᱟᱜ ᱡᱚᱢ ᱞᱟᱹᱜᱤᱫ ᱟᱱᱟᱪ-ᱯᱟᱛᱤ ᱢᱟᱱᱮ ᱥᱚᱵᱽᱡᱤ ᱟᱨᱠᱤ ᱡᱟᱦᱟᱸ ᱠᱚ ᱢᱮᱱᱟ᱾ ᱮᱭᱤ ᱵᱮᱸᱜᱟᱲ, ᱵᱤᱞᱟᱹᱛᱤ, ᱢᱟᱹᱨᱤᱪ, ᱩᱱᱟᱹ ᱠᱚᱜᱮ ᱾
ᱦᱚᱸ᱾
ᱟᱫᱚ ᱟᱞᱮ ᱱᱚᱣᱟ ᱫᱤᱥᱚᱢ ᱫᱚ ᱪᱟ ᱠᱚᱫᱚ ᱵᱟᱝ ᱪᱟᱥ ᱵᱟᱲᱟᱜ ᱦᱩᱭᱩᱜ ᱜᱮᱭᱟ᱾ ᱢᱟᱱᱮ ᱧᱮᱞ ᱦᱚᱸ ᱟᱹᱰᱤ ᱦᱚᱲ ᱜᱮ ᱵᱟᱠᱚ ᱧᱮᱞ ᱠᱟᱜᱼᱟ ᱚᱱᱠᱟ ᱵᱮᱯᱟᱨ ᱾
ᱩᱦᱩᱸᱜ ᱵᱟᱠᱚ ᱧᱮᱞ ᱠᱟᱫᱟ ᱦᱟᱝ, ᱮᱢᱱᱤ ᱥᱳᱥᱟᱞ ᱢᱤᱰᱤᱭᱟ ᱠᱚᱨᱮ ᱯᱮ ᱧᱮᱞ ᱵᱟᱲᱟᱣ ᱠᱟᱜ ᱜᱮᱭᱟ ᱯᱟᱥᱮᱫ?
ᱥᱳᱥᱟᱞ ᱢᱤᱰᱤᱭᱟ ᱛᱟᱞᱟ ᱠᱚᱨᱮᱜ ᱜᱮ, ᱱᱚᱝᱠᱟ ᱮᱢᱱᱤ ᱢᱮᱫᱛᱮ ᱥᱮ ᱡᱚᱴᱮᱜ ᱵᱟᱲᱟ ᱫᱟᱨᱮ᱾ ᱚᱠᱟ ᱞᱮᱠᱟ ᱦᱩᱭᱩᱜᱼᱟ, ᱚᱠᱟᱨᱮ ᱪᱟᱥ ᱦᱩᱭᱩᱜᱼᱟ, ᱚᱠᱟᱞᱮᱠᱟ ᱪᱟᱥ ᱨᱮᱱᱟᱜ ᱯᱚᱫᱫᱷᱚᱛᱤ ᱚᱱᱟ ᱠᱚᱫᱚ ᱵᱟᱲᱟᱭ ᱵᱟᱱᱩᱜᱼᱟ ᱧᱮᱞ ᱦᱚᱸ ᱵᱟᱱᱩᱜᱼᱟ ᱾ ᱱᱚᱝᱠᱟ ᱥᱳᱥᱟᱞ ᱢᱤᱰᱤᱭᱟ ᱛᱟᱞᱟ ᱛᱮᱜᱮ ᱧᱮᱞ ᱦᱩᱭ ᱠᱟᱱᱟ᱾
ᱦᱮᱸ ᱪᱟ ᱟᱹᱰᱤ ᱠᱚᱢ ᱡᱟᱭᱜᱟ ᱨᱮᱠᱚ ᱪᱟᱥ ᱫᱟ ᱵᱟᱝ?
ᱦᱮᱸ ᱟᱫᱚ ᱪᱟ ᱪᱟᱥ ᱞᱟᱹᱜᱤᱫ ᱵᱟᱝ ᱫᱚ ᱡᱟᱭᱜᱟ ᱞᱟᱜᱟᱜ ᱥᱮ ᱡᱚᱛᱚ ᱡᱟᱭᱜᱟ ᱨᱮᱜᱮ ᱦᱳᱭᱳᱜᱼᱟ ᱚᱱᱟ ᱫᱚ ᱵᱟᱲᱟᱭ ᱵᱟᱱᱩᱜᱼᱟ, ᱚᱠᱟ ᱞᱮᱠᱟᱱ ᱦᱟᱥᱟ ᱨᱮ
ᱦᱮᱸ ᱦᱮᱸ ᱚᱱᱟ ᱠᱟᱛᱷᱟ ᱠᱟᱱᱟ ᱡᱚᱛᱚ ᱡᱟᱭᱜᱟ ᱨᱮ ᱱᱟᱦᱟᱜ ᱪᱟ ᱫᱚ ᱵᱟᱝ ᱦᱩᱭᱩᱜ ᱜᱮᱭᱟ᱾
ᱦᱟᱥᱟ ᱨᱮᱱᱟᱜ ᱠᱳᱱᱳ ᱢᱤᱫᱴᱮᱱ ᱵᱮᱯᱟᱨ ᱢᱮᱱᱟᱜ-ᱟ ᱾
ᱥᱤᱛᱩᱝ ᱛᱟᱨᱯᱚᱨᱮ ᱥᱤᱛᱩᱝ, ᱩᱢᱩᱞ, ᱫᱟᱜ ᱡᱟᱲᱤ, ᱚᱱᱟ ᱥᱚᱢᱟᱱ ᱜᱮ ᱞᱟᱜᱟᱜ ᱟᱥᱮ᱾ ᱚᱱᱟᱛᱮ ᱡᱚᱛᱚ ᱡᱟᱭᱜᱟ ᱨᱮᱫᱚ ᱚᱱᱟ ᱤᱭᱟᱹᱛᱮ ᱵᱟᱝ ᱦᱩᱭᱩᱜ ᱜᱮᱭᱟ᱾ ᱟᱨ ᱦᱮᱸ ᱥᱤᱛᱩᱝ ᱦᱚᱸ ᱢᱟᱱᱮ ᱟᱹᱰᱤ ᱥᱤᱛᱩᱝ ᱫᱚ ᱵᱟᱝ ᱪᱮᱜ ᱞᱮᱠᱟ ᱮ ᱢᱳᱵᱟᱭᱤᱞ ᱠᱚᱨᱮᱯᱮ ᱧᱮᱞ ᱵᱟᱲᱟ ᱠᱟᱜ ᱜᱮᱭᱟ ᱯᱟᱥᱮᱡ ᱫᱟᱜ ᱡᱚᱠᱷᱚᱡ ᱥᱚᱨᱤ ᱥᱤᱛᱩᱝ ᱡᱚᱠᱷᱚᱡ